ᱦᱟᱞᱳ,
ᱦᱩᱸ ᱨᱚᱲ ᱠᱚ ᱟᱸᱡᱚᱢᱚᱜ ᱠᱟᱱᱟ ᱥᱮ ᱵᱟᱝᱟ?
ᱦᱮᱸ ᱟᱸᱡᱚᱢᱚᱜ ᱠᱟᱱ ᱜᱮᱭᱟ᱾
ᱦᱩᱸ ᱫᱮ ᱪᱮᱫ ᱞᱮᱠᱟ ᱱᱟᱯᱟᱭ ᱜᱮ,
ᱦᱮᱸ ᱱᱟᱯᱟᱭ ᱜᱮ ᱟᱢ ᱜᱮ ᱪᱮᱫᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ᱾
ᱚ ᱚᱲᱟᱜ ᱠᱚᱨᱮᱜ ᱦᱚᱸ ᱡᱷᱚᱛᱚ ᱜᱮ ᱱᱟᱯᱟᱭ ᱜᱮ ᱢᱮᱱᱟᱜ ᱞᱮᱭᱟ᱾
ᱦᱩᱸ ᱟᱫᱚ ᱪᱮᱫ ᱤᱫᱤ ᱠᱟᱛᱮᱜ ᱞᱟᱝ ᱜᱟᱞᱢᱟᱨᱟᱭᱟ ᱴᱚᱯᱤᱠ ᱠᱚ ᱢᱮᱱᱟᱜ ᱠᱷᱟᱱ ᱠᱟᱹᱴᱤᱜ ᱞᱟᱹᱭ ᱢᱮ᱾ ᱨᱚᱲ ᱟᱸᱡᱚᱢᱚᱜ ᱠᱟᱱᱟ ᱥᱮ ᱵᱟᱝᱟ?
ᱦᱮᱞᱳ,
ᱦᱮᱸ ᱨᱚᱲ ᱟᱸᱡᱚᱢᱚᱜ ᱠᱟᱱᱟ ᱥᱮ ᱵᱟᱝᱟ,
ᱦᱮᱸ ᱱᱤᱛᱚᱜ ᱤᱧ ᱟᱸᱡᱚᱢ ᱧᱟᱢ ᱫᱟ᱾
ᱚᱸ ᱢᱮᱱᱫᱟᱹᱧ ᱚᱱᱠᱟᱱᱟᱜ ᱴᱚᱯᱤᱠ ᱠᱚ ᱢᱮᱱᱟᱜ ᱠᱷᱟᱱ ᱠᱟᱹᱴᱤᱜ ᱞᱟᱹᱭᱢᱮ ᱦᱟᱸᱜ ᱪᱮᱫ ᱤᱫᱤ ᱠᱟᱛᱮᱞᱟᱝ ᱜᱟᱞᱢᱟᱨᱟᱜ-ᱟ᱾
ᱦᱮᱸ ᱵᱟᱯᱞᱟ ᱨᱮᱱᱟᱜ ᱥᱩᱨᱩ ᱞᱮᱜᱮ ᱟᱯᱮᱥᱮᱜ ᱪᱮᱠᱟ ᱦᱩᱭᱩᱜ-ᱟ ᱟᱞᱮᱥᱮᱜ ᱪᱮᱠᱟ ᱦᱩᱭᱩᱜ-ᱟ᱾
ᱟᱫᱚ ᱦᱟᱸᱜ ᱵᱟᱯᱞᱟ ᱥᱩᱨᱩ, ᱚᱱᱟ ᱫᱚ ᱜᱟᱞᱢᱟᱨᱟᱜ ᱜᱮ ᱦᱟᱸᱜ ᱟᱫᱚ ᱟᱯᱮ ᱟᱹᱛᱩ ᱫᱤᱥᱚᱢ ᱠᱷᱚ ᱚᱠᱟ ᱥᱮᱜ ᱦᱟᱸᱜ? ᱵᱟᱠᱷᱟᱱ ᱦᱟᱸᱜ ᱮᱢᱱᱮᱛᱚᱧ ᱵᱟᱲᱟᱭ ᱜᱮ ᱦᱟᱸᱜ, ᱟᱵᱚ ᱢᱟ ᱥᱟᱱᱛᱟᱲ ᱦᱟᱱᱛᱮ ᱱᱟᱛᱮ ᱵᱷᱮᱜᱟᱨ ᱵᱷᱮᱜᱟᱨ ᱡᱟᱭᱜᱟ ᱨᱮ ᱦᱮᱱᱟᱜ ᱵᱚᱱᱟ ᱟᱨ ᱚᱱᱛᱮᱱᱟᱜ? ᱟᱹᱨᱤᱪᱟᱹᱞᱤ ᱥᱮ ᱠᱟᱞᱪᱟᱨ ᱦᱚᱸ ᱵᱷᱮᱜᱟᱨ ᱵᱷᱮᱜᱟᱨ ᱧᱚᱜ ᱜᱮ ᱧᱮᱞᱚᱜ-ᱟ ᱦᱟᱸᱜ᱾
ᱦᱮᱸ,
ᱦᱳᱭ ᱤᱧᱟᱹᱜ ᱟᱹᱛᱩ ᱫᱤᱥᱚᱢ ᱫᱚ ᱚᱱᱮ ᱵᱟᱸᱠᱩᱲᱟ ᱰᱤᱥᱴᱤᱠ᱾
ᱟᱫᱚ ᱤᱧᱟᱹᱜ ᱦᱚᱸ, ᱤᱧᱟᱹᱜ ᱫᱚ ᱦᱟᱸᱜ ᱱᱚᱸᱰᱮ ᱵᱮᱝᱜᱚᱞ ᱨᱮᱜᱮ ᱦᱟᱸᱜ ᱟᱫᱚ ᱤᱧᱟᱹᱜ ᱫᱚ ᱵᱚᱨᱫᱷᱚᱢᱟᱱ ᱯᱟᱲᱟᱜ ᱠᱟᱱᱟ᱾
ᱦᱚᱸ
ᱟᱫᱚ ᱵᱚᱨᱫᱷᱚᱢᱟᱱ ᱦᱚᱸ ᱦᱟᱸᱜ ᱡᱮᱢᱚᱱ ᱵᱷᱮᱜᱟᱨ ᱟᱠᱟᱱᱟ ᱵᱟᱨᱭᱟ ᱡᱮᱞᱟ ᱦᱟᱹᱴᱤᱧ ᱟᱠᱟᱱᱟ ᱟᱫᱚ ᱯᱩᱨᱵᱚ ᱵᱚᱨᱫᱷᱚᱢᱟᱱ ᱨᱮ, ᱯᱟᱲᱟᱜ ᱠᱟᱱᱟ ᱤᱧᱟᱹᱜ ᱫᱚ ᱦᱟᱸᱜ
ᱚ
ᱟᱫᱚ ᱡᱟᱦᱟᱸ ᱚᱱᱟ ᱫᱚᱦᱚ ᱠᱮᱫ ᱛᱟᱞᱟᱝᱟ ᱴᱚᱯᱤᱠ ᱠᱚ ᱤᱭᱟᱹ ᱵᱟᱯᱞᱟ ᱟᱫᱚ ᱦᱟᱜ ᱵᱟᱯᱞᱟ ᱢᱟ ᱦᱟᱸᱜ ᱵᱚᱱ ᱵᱟᱲᱟᱭ ᱜᱮᱭᱟ ᱵᱟᱯᱞᱟ ᱢᱟ ᱟᱭᱢᱟ ᱞᱮᱠᱟᱱᱟᱜ ᱵᱟᱯᱞᱟ ᱢᱮᱱᱟᱜᱼᱟ᱾ ᱡᱟᱦᱟᱸ ᱦᱟᱹᱴᱤᱧ ᱨᱮ ᱧᱮᱞᱚᱜ ᱠᱟᱱᱟ᱾ ᱥᱟᱨ ᱥᱟᱹᱜᱩᱱ ᱵᱟᱯᱞᱟ ᱛᱟᱯᱚᱨᱮ ᱦᱩᱭᱩᱜ ᱠᱟᱱᱟ ᱪᱮᱫ ᱠᱚ ᱵᱟᱯᱞᱟ ᱢᱮᱱᱟᱜ-ᱟ᱾ ᱩᱱᱟᱹᱜ ᱩᱭᱦᱟᱹᱨ ᱵᱟᱹᱱᱩᱜ ᱠᱟᱫᱟ ᱟᱫᱚ ᱡᱟᱹᱥᱛᱤ ᱠᱟᱭᱛᱮᱦᱟᱸᱜᱟᱜ ᱦᱤᱥᱟᱹᱵ ᱞᱮᱠᱟᱱ ᱛᱚ ᱧᱮᱞ ᱞᱮᱠᱷᱟᱱ ᱫᱚ ᱦᱟᱸᱜ ᱥᱟᱨ ᱥᱟᱹᱜᱩᱱ ᱵᱟᱯᱞᱟ ᱫᱚ ᱦᱟᱸᱜ ᱟᱵᱚᱣᱟᱜ ᱥᱚᱢᱟᱡᱽ ᱨᱮᱭᱟᱜ ᱡᱷᱚᱛᱚ ᱠᱷᱚᱱ ᱵᱷᱟᱹᱜᱤ ᱵᱟᱯᱞᱟ ᱠᱟᱱᱟ ᱟᱨᱠᱤ ᱡᱟᱦᱟᱸ ᱫᱚ ᱚᱲᱟᱜ ᱫᱩᱣᱟᱹᱨ ᱧᱮᱞ ᱠᱟᱛᱮ ᱥᱮ ᱡᱟᱦᱟᱸᱭ ᱨᱟᱭᱵᱟᱨ ᱢᱮᱱᱟᱭ ᱦᱟᱲᱟᱢ ᱢᱮᱱᱟᱭ ᱠᱟᱫᱮᱭᱟ᱾ ᱩᱱᱤ ᱦᱚᱛᱮ ᱛᱮ ᱵᱟᱨᱭᱟ ᱜᱷᱟᱨᱚᱸᱡᱽ ᱨᱮᱱ ᱦᱚᱲ ᱮ ᱛᱚᱞᱮᱫ ᱠᱤᱱᱟᱹ᱾ ᱟᱫᱚ ᱦᱟᱸᱜ ᱱᱤᱭᱟᱹ ᱵᱟᱯᱞᱟ ᱤᱫᱤ ᱠᱟᱛᱮᱫ ᱜᱮ ᱦᱟᱸᱜ ᱠᱟᱹᱴᱤᱡ ᱞᱟᱹᱭ ᱢᱮ ᱟᱯᱮ ᱥᱮᱱᱟᱜ ᱪᱮᱫ ᱞᱮᱠᱟ ᱠᱚᱨᱟᱣ ᱮᱫᱟ᱾
ᱟᱞᱮ ᱥᱮᱱᱟᱜ ᱱᱚᱣᱟ ᱥᱟᱨ ᱥᱟᱹᱜᱩᱱ ᱵᱟᱯᱞᱟ ᱟᱞᱮ ᱥᱮᱱᱟᱜ ᱥᱟᱨ ᱥᱟᱹᱜᱩᱱ ᱵᱟᱯᱞᱟ ᱫᱚ ᱦᱮᱞᱳ
ᱦᱮᱸ ᱟᱸᱡᱚᱢᱚᱜ ᱠᱟᱱᱟ ᱤᱧᱟᱜ ᱟᱸᱡᱚᱢᱚᱜ ᱠᱟᱱᱟ ᱥᱮ ᱵᱟᱝᱼᱟ?
ᱚᱱᱟ ᱜᱮᱥᱮ ᱱᱚᱰᱮ ᱱᱮᱴᱣᱟᱨᱠ ᱥᱚᱢᱚᱥᱥᱟ ᱟᱸᱡᱚᱢ ᱧᱟᱢ ᱫᱟᱢ?
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱞᱟᱹᱭ ᱢᱮ ᱾
ᱟᱸᱡᱚᱢᱚᱜ ᱠᱟᱱᱟ ᱢᱟ ᱞᱟᱹᱭ ᱢᱮ ᱾
ᱦᱮᱞᱳ
ᱦᱮᱸ ᱟᱸᱡᱚᱢᱚᱜ ᱠᱟᱱᱟ ᱟᱸᱢᱚᱢᱚᱜ ᱠᱟᱱᱟ ᱞᱟᱹᱭ ᱢᱮ᱾
ᱦᱩᱸ ᱟᱞᱮ ᱥᱮᱱᱟᱜ ᱵᱟᱯᱞᱟ ᱵᱚᱞᱛᱮ ᱡᱮᱢᱚᱱ ᱢᱟᱱᱮ ᱫᱟᱹ ᱥᱟᱞᱟ ᱫᱟᱲᱦᱤ ᱟᱛᱟᱝ ᱠᱚ ᱢᱮᱱᱟᱜᱼᱟ᱾ ᱛᱟᱯᱚᱨᱮ ᱵᱟᱯᱞᱟ ᱚᱱᱟ ᱥᱟᱨ ᱥᱟᱹᱜᱩᱱ ᱠᱚ ᱦᱳᱭ ᱠᱟᱛᱮ᱾ ᱛᱮ ᱡᱚᱢ ᱧᱩ ᱠᱚ ᱦᱳᱭᱳᱜᱼᱟ ᱟᱨᱠᱤ ᱦᱚᱨᱚᱜ ᱵᱟᱸᱫᱮ ᱯᱨᱚᱛᱷᱚᱢ ᱛᱚ ᱠᱩᱲᱤ ᱜᱤᱫᱽᱨᱟᱹ ᱠᱚ ᱠᱚ ᱵᱟᱸᱫᱮ ᱦᱚᱴᱚ ᱠᱟᱭᱟ ᱛᱟᱯᱚᱨᱮ ᱱᱟᱦᱟᱸᱜ ᱡᱟᱦᱟᱸᱭ ᱟᱨᱠᱤ ᱡᱟᱶᱟᱭ ᱟᱹᱜᱩᱭ ᱦᱩᱭᱩᱜᱼᱟ ᱠᱚᱲᱟ ᱜᱤᱫᱽᱨᱟᱹ ᱩᱱᱤ ᱠᱚ ᱫᱷᱩᱛᱤ ᱦᱚᱴᱚ ᱠᱟᱭᱟ
ᱦᱩᱸ ᱦᱩᱸ ᱦᱩᱸ
ᱛᱟᱨᱯᱚᱨ ᱚᱸᱰᱮ ᱜᱮ ᱢᱚᱬᱮ ᱛᱩᱨᱩᱭ ᱦᱚᱲ ᱟᱛᱮᱜ ᱢᱟᱱᱮ ᱰᱮᱴ ᱠᱚᱠᱚ ᱴᱷᱤᱠᱟ ᱛᱤᱥ ᱵᱟᱯᱞᱟ ᱦᱩᱭᱩᱜᱼᱟ
ᱦᱩᱸ ᱦᱩᱸ ᱚᱱᱠᱟ ᱦᱚᱸ ᱠᱟᱱ ᱜᱮᱭᱟ ᱟᱫᱚ ᱦᱩᱸ ᱦᱩᱸ
ᱟᱫᱚ ᱥᱟᱨ ᱥᱟᱹᱜᱩᱱ ᱵᱟᱯᱞᱟ ᱨᱮᱵᱚᱱ ᱧᱮᱞ ᱞᱮᱠᱷᱟᱱ ᱟᱞᱮ ᱥᱮᱫ ᱫᱚ ᱦᱟᱸᱜ ᱟᱨ ᱵᱟᱯᱞᱟ ᱵᱟᱯᱞᱟ ᱫᱚ ᱦᱟᱸᱜ ᱢᱚᱱᱮᱭ ᱫᱤᱧ ᱜᱚᱴᱟ ᱡᱟᱦᱟᱸ ᱴᱚᱴᱷᱟ ᱠᱚᱨᱮ ᱦᱮᱱᱟᱜ ᱵᱚᱱᱟ ᱟᱵᱚ ᱥᱟᱱᱛᱟᱲ ᱠᱚ ᱦᱟᱸᱜ ᱡᱷᱚᱛᱚ ᱢᱤᱫ ᱧᱚᱜ ᱜᱮ ᱦᱟᱸᱜ ᱢᱚᱱᱮ ᱟᱥᱟᱭ ᱫᱤᱧ ᱟᱫᱚ ᱦᱟᱸᱜ ᱟᱞᱮ ᱥᱮᱱ ᱦᱟᱸᱜ ᱪᱮᱫ ᱞᱮᱠᱟ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱯᱟᱭᱟ ᱥᱟᱨ ᱥᱟᱹᱜᱩᱱ ᱵᱟᱯᱞᱟ ᱨᱮᱱᱟᱜ ᱵᱚᱱ ᱵᱟᱲᱟᱭ ᱜᱮᱭᱟ ᱡᱮ ᱨᱟᱭᱵᱟᱨ ᱦᱟᱲᱟᱢᱟᱜ ᱮᱸ ᱜᱩᱨᱩᱛᱛᱚ ᱥᱮ ᱮᱱᱮᱢ ᱢᱟ ᱟᱹᱰᱤ ᱢᱟᱨᱟᱝ ᱜᱮ ᱢᱮᱱᱟᱜ ᱛᱟᱭᱟ ᱩᱱᱤ ᱫᱚ ᱦᱟᱸᱜ ᱮᱸ ᱵᱟᱯᱞᱟ ᱮᱛᱚᱦᱚᱵ ᱠᱷᱚᱱ ᱦᱟᱸᱜ ᱢᱩᱪᱟᱹᱫ ᱫᱷᱟᱹᱵᱤᱡ ᱮ ᱛᱟᱦᱮᱱ ᱠᱟᱱ ᱜᱮᱭᱟ ᱥᱮ ᱵᱟᱯᱞᱟ ᱡᱟᱦᱟᱸ ᱮᱛᱚᱦᱚᱵᱚᱜ ᱠᱟᱱᱟ ᱡᱮ ᱵᱟᱨᱭᱟ ᱥᱚᱝᱥᱟᱨ ᱥᱮ ᱵᱟᱨᱟᱭ ᱜᱷᱟᱨᱚᱸᱡᱽ ᱮ ᱢᱤᱫ ᱮᱫᱟ ᱛᱚ ᱦᱟᱸᱜ ᱚᱱᱠᱟ ᱵᱷᱟᱵᱛᱮ ᱦᱩᱭᱩᱜ ᱠᱟᱱᱟ ᱡᱮ ᱯᱨᱚᱛᱷᱚᱢ ᱫᱚ ᱦᱚᱭᱛᱚ ᱦᱟᱸᱜ ᱩᱱᱤ ᱠᱚᱲᱟ ᱯᱟᱦᱟᱴᱟ ᱦᱟᱸᱜ ᱟᱠᱚ ᱞᱟᱦᱟᱜ ᱠᱟᱱᱟ ᱵᱟᱯᱞᱟ ᱮᱛᱚᱦᱚᱵ ᱨᱮᱫᱚ ᱦᱟᱸᱜ ᱾ ᱡᱮ ᱩᱱᱤ ᱨᱟᱭᱵᱟᱲ ᱦᱟᱲᱟᱢ ᱠᱚ ᱧᱟᱢᱮ ᱠᱟᱱᱟ ᱥᱮᱠᱚ ᱢᱮᱛᱟᱭ ᱠᱟᱱᱟ ᱡᱮ ᱱᱚᱝᱠᱟ ᱱᱚᱝᱠᱟ ᱟᱞᱮ ᱱᱚᱝᱠᱟᱱ ᱢᱤᱫᱴᱮᱱ ᱠᱩᱲᱤ ᱵᱷᱟᱜᱤ ᱢᱟᱪᱷᱟ ᱚᱞ ᱯᱟᱲᱦᱟᱣ ᱥᱮ ᱵᱷᱟᱜᱮ ᱠᱟᱹᱢᱤ ᱫᱟᱲᱮᱭᱟᱜᱼᱟ ᱱᱚᱝᱠᱟᱱ ᱢᱤᱫᱴᱮᱱ ᱠᱩᱲᱤ ᱟᱞᱮ ᱮᱸ ᱵᱟᱯᱞᱟ ᱨᱮᱭᱟᱜ ᱞᱮ ᱜᱚᱴᱟᱭᱮᱫᱟ ᱠᱟᱹᱴᱤᱡ ᱟᱢᱟᱜ ᱚᱱᱠᱟ ᱠᱷᱚᱵᱚᱨ ᱢᱮᱱᱟᱜ ᱠᱷᱟᱱ ᱾ ᱠᱮ ᱦᱟᱸᱜ ᱞᱮ ᱮ ᱡᱚᱜᱟᱲ ᱟᱞᱮ ᱢᱮ ᱟᱫᱚ ᱦᱟᱸᱜ ᱵᱟᱯ ᱨᱟᱭᱵᱟᱨ ᱦᱟᱲᱟᱢ ᱫᱚ ᱦᱟᱸᱜ ᱩᱱᱤ ᱠᱷᱚᱵᱚᱨ ᱮ ᱦᱟᱛᱟᱣ ᱮᱫᱟ ᱥᱩᱲ ᱥᱩᱯᱩᱲ ᱟᱛᱳ ᱠᱚᱨᱮ ᱥᱮ ᱟᱭᱟᱜ ᱵᱟᱲᱟᱭ ᱨᱮ ᱡᱟᱦᱟᱸ ᱛᱤᱱᱹᱟᱜ ᱢᱮᱱᱟᱜ ᱠᱚᱣᱟ ᱠᱩᱲᱤ ᱠᱚ ᱾ ᱩᱱ-ᱩᱱᱠᱩᱣᱟᱜ ᱠᱟᱛᱷᱟ ᱞᱮᱠᱟᱛᱮ ᱡᱮ ᱵᱷᱟᱜᱤ ᱚᱞ ᱯᱟᱲᱦᱟᱣ ᱥᱮ ᱠᱟᱹᱢᱤ ᱫᱟᱲᱮᱭᱟᱜ ᱟᱭ ᱚᱱᱠᱟᱱᱤᱡ ᱠᱩᱲᱤ ᱟᱫᱚ ᱠᱷᱚᱵᱚᱨᱮ ᱧᱟᱢ ᱞᱮᱠᱷᱟᱱ ᱦᱟᱸᱜ ᱟᱫᱚ ᱩᱱᱤ ᱢᱮᱱᱫᱟ ᱦᱮᱸ ᱢᱮᱱᱟᱭ ᱠᱟᱫᱮᱭᱟ ᱾ ᱛᱟᱦᱚᱞᱮ ᱩᱱ-ᱩᱱᱤ ᱨᱟᱭᱵᱟᱲ ᱦᱟᱲᱟᱢ ᱫᱚ ᱟᱵᱟᱨ ᱠᱩᱲᱤ ᱯᱟᱦᱴᱟ ᱪᱟᱞᱟᱜ ᱠᱟᱱᱟᱭ ᱾ ᱡᱮ ᱞᱟᱹᱭᱟ ᱠᱟᱱᱟ ᱡᱮ ᱱᱚᱠᱟ ᱱᱚᱝᱠᱟ ᱟᱯᱮ ᱨᱮᱱ ᱠᱩᱲᱤ ᱯᱮ ᱮᱢᱚᱜᱼᱟ ᱥᱮ ᱵᱟᱝ ᱯᱮ ᱮᱢᱚᱜᱼᱟ ᱡᱮ ᱱᱚᱝᱠᱟᱱ ᱢᱮᱫᱴᱮᱱ ᱠᱚᱲᱟ ᱢᱮᱱᱟᱭᱟ, ᱥᱮ ᱵᱟᱯᱞᱟ ᱠᱚ ᱞᱟᱹᱭ ᱮᱫᱟ ᱾ ᱟᱫᱚ ᱩᱝᱠᱩ ᱡᱩᱫᱤ ᱠᱚ ᱠᱩᱥᱤᱜ ᱠᱷᱟᱱ ᱥᱮ ᱨᱮᱵᱮᱱ ᱠᱷᱟᱱ ᱛᱟᱦᱚᱞᱮ ᱫᱚ ᱦᱟᱸᱜ ᱩᱱᱠᱤᱱ ᱵᱟᱨᱭᱟ ᱜᱷᱟᱨᱚᱸᱡᱽ ᱨᱮᱱ ᱥᱚᱝᱥᱟᱨ ᱦᱚᱲ ᱦᱟᱸᱜ ᱨᱚᱯᱚᱲ ᱦᱚᱪᱚᱭᱮᱫ ᱠᱤᱱᱟᱹᱭ ᱾ ᱨᱚᱯᱚᱲ ᱛᱟᱭᱚᱢ ᱢᱟᱵᱚᱱ ᱵᱟᱲᱟᱭ ᱜᱮᱭᱟ ᱦᱟᱸᱜ ᱪᱮᱫ ᱞᱮᱠᱟ ᱪᱟᱞᱟᱜ ᱠᱟᱱᱟ ᱠᱟᱹᱢᱤ ᱦᱚᱨᱟ ᱠᱚ ᱦᱟᱸᱜ ᱾ ᱦᱮᱸ, ᱩᱱᱠᱩ ᱧᱟᱯᱟᱢ ᱠᱟᱱᱟ ᱠᱚ ᱾ ᱛᱟᱯᱚᱨᱮ ᱦᱩᱭᱩᱜ ᱠᱟᱱᱟ ᱦᱟᱸᱜ ᱮ ᱦᱚᱨᱚᱜ ᱵᱟᱸᱫᱮ ᱡᱟᱦᱟᱸ ᱢᱮᱱᱟᱜᱼᱟ ᱚᱱᱟ ᱦᱟᱸ ᱦᱩᱭᱩᱜ ᱠᱟᱱᱟ ᱾ ᱛᱟᱯᱚᱨ ᱚᱱᱮ ᱵᱟᱯᱞᱟ ᱨᱮᱭᱟᱜ ᱱᱚᱛᱮ ᱵᱚᱱ ᱢᱟᱲᱟᱭ ᱜᱮ ᱦᱟᱸᱜ ᱡᱟᱦᱟᱸ ᱢᱟᱰᱣᱟᱭ ᱫᱟᱠᱚ ᱟᱠᱚᱣᱟᱜ ᱫᱤᱱ ᱡᱟᱦᱟᱸ ᱠᱚ ᱫᱟᱨᱡᱚ ᱠᱟᱫᱟ ᱥᱮ ᱫᱚᱦᱚ ᱠᱚᱫᱚ ᱚᱱᱟ ᱫᱤᱱ ᱞᱮᱠᱟᱛᱮ, ᱟᱫᱚ ᱦᱤᱥᱟᱹᱵᱽ ᱞᱮᱠᱟᱛᱮ ᱧᱮᱞ ᱞᱮᱠᱷᱟᱱ ᱫᱚ ᱦᱟᱸᱜ ᱯᱷᱟᱹᱜᱩᱱ ᱪᱟᱸᱫᱚ ᱨᱮᱜᱮ ᱦᱟᱸᱜ ᱡᱟᱹᱥᱛᱤ ᱠᱚ ᱵᱟᱯᱞᱟᱜ ᱠᱟᱱᱟ ᱦᱟᱸᱜ, ᱟᱨ ᱱᱚᱸᱛᱮ ᱵᱳᱭᱥᱟ ᱮ ᱟᱥᱟᱲ ᱨᱮ ᱢᱟ ᱠᱚ ᱵᱟᱯᱞᱟᱜ ᱠᱟᱱ ᱜᱮᱭᱟ ᱾ ᱟᱫᱚ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜ ᱠᱟᱱᱟ? ᱯᱷᱟᱹᱜᱩᱱ ᱪᱟᱸᱫᱳ ᱵᱟᱫᱽ ᱠᱟᱛᱮᱫ ᱢᱟ ᱦᱟᱸᱜ ᱵᱚᱨᱥᱟ ᱨᱮᱠᱚ ᱵᱟᱯᱞᱟᱜ ᱠᱟᱱᱟ ᱟᱞᱮ ᱱᱚᱱᱛᱮ ᱢᱟ ᱦᱟᱸᱜ ᱾ ᱟᱯᱮ ᱚᱱᱛᱮ ᱪᱮᱫ ᱞᱮᱠᱟ?
ᱟᱞᱮ ᱱᱚᱛᱮ ᱦᱚᱸ ᱦᱚᱜᱼᱚᱭ ᱦᱚᱞᱟ ᱢᱟᱫᱷᱮᱨ ᱦᱤᱞᱳᱜ ᱜᱮ ᱢᱤᱫᱴᱟᱝ ᱪᱷᱟᱵᱵᱤᱥ ᱛᱟᱹᱨᱤᱠᱷ ᱵᱟᱯᱞᱟ ᱚᱲᱟᱜ ᱛᱟᱦᱮᱸᱜ ᱠᱟᱱ ᱛᱟᱞᱮᱭᱟ ᱾ ᱵᱟᱯᱞᱟᱜ ᱠᱟᱱ ᱜᱮᱭᱟ ᱠᱚ ᱟᱥᱟᱲ ᱵᱚᱸᱜᱟ ᱦᱚᱸᱜᱼᱚᱭ ᱵᱟᱯᱞᱟ ᱚᱲᱟᱜ ᱱᱮ ᱛᱟ ᱠᱚᱞᱮ ᱧᱟᱢ ᱠᱟᱜ ᱜᱮᱭᱟ, ᱵᱟᱯᱞᱟᱜ ᱠᱟᱱ ᱜᱮᱭᱟ ᱠᱚ ᱟᱥᱟᱲ ᱵᱚᱸᱜᱟ ᱦᱚᱸ ᱟᱞᱮ ᱱᱚᱛᱮ ᱠᱚ ᱵᱟᱯᱞᱟᱜ ᱜᱮᱭᱟ ᱾
ᱦᱩᱸ, ᱦᱩᱸ ᱾ ᱩᱱ ᱢᱟ ᱦᱟᱸᱜ ᱵᱚᱸᱜᱟ ᱨᱮᱢᱟ ᱡᱟᱹᱥᱛᱤ ᱜᱮ ᱵᱟᱯᱞᱟ ᱦᱩᱭᱩᱜ ᱠᱟᱱᱟ ᱟᱨ ᱱᱚᱛᱮ ᱟᱥᱟᱲ ᱦᱚᱸᱠᱚ ᱵᱟᱯᱞᱟᱜ ᱠᱟᱱ ᱜᱮᱭᱟ ᱾ ᱟᱫᱚ ᱛᱮᱦᱮᱧ ᱜᱟᱯᱟ ᱫᱚ ᱦᱟᱸᱜ ᱧᱮᱞᱚᱜ ᱠᱟᱱᱟ ᱵᱟᱭ ᱴᱟᱜ ᱮᱴᱟᱜ ᱫᱤᱱ ᱠᱚᱨᱮ ᱦᱚᱸ ᱠᱚ ᱵᱟᱯᱞᱟᱜ ᱠᱟᱱ ᱜᱮᱭᱟ, ᱮᱢᱱᱤ ᱨᱮᱭᱟᱲ ᱫᱤᱱ ᱮᱢ ᱞᱟᱹᱭ ᱞᱮᱠᱷᱟᱱ ᱥᱮ ᱮᱴᱟᱜ ᱮᱴᱟᱜ ᱫᱤᱱ ᱠᱚᱨᱮ ᱦᱚᱸ ᱠᱚ ᱵᱟᱯᱞᱟᱜ ᱠᱟᱱ ᱜᱮᱭᱟ ᱠᱚ ᱵᱟᱯᱞᱟ ᱠᱚᱨᱮᱱ ᱫᱚ ᱾
ᱢᱟ ᱵᱟᱝ ᱛᱟᱦᱮᱱ ᱨᱮᱠᱚ ᱵᱟᱛᱞᱟᱜ ᱠᱟᱱ ᱜᱮᱭᱟ ᱾ ᱵᱷᱟᱜᱮ ᱫᱤᱱ ᱠᱷᱚᱱ ᱧᱮᱞ ᱠᱟᱛᱮᱫ ᱾
ᱦᱩᱸ, ᱦᱩᱸ ᱾ ᱟᱫᱚ ᱱᱤᱛᱚᱜ ᱢᱟ ᱵᱟᱱᱟ ᱮ ᱱᱟᱦᱟᱜ ᱡᱩᱜᱽ ᱮᱸ ᱠᱚᱲᱟ ᱠᱩᱲᱤ ᱦᱚᱸ ᱞᱟᱦᱟ ᱤᱫᱤᱜ ᱠᱟᱱᱟ ᱠᱚ ᱟᱨ ᱱᱤᱛᱚᱜ ᱡᱮ ᱞᱟᱦᱟᱛᱮ ᱡᱮᱞᱮᱠᱟ ᱢᱤᱫᱴᱮᱱ ᱛᱟᱦᱮᱸ ᱠᱟᱱᱟ ᱢᱤᱫᱴᱮᱱ ᱥᱟᱨ ᱥᱟᱹᱜᱩᱱ ᱵᱟᱯᱞᱟ ᱾ ᱦᱮᱸ ᱟᱭᱢᱟ ᱫᱤᱱ ᱦᱩᱭᱩᱜ ᱠᱟᱱ ᱛᱟᱦᱮᱱᱟ ᱢᱟᱰᱣᱟ ᱠᱩ ᱦᱩᱭᱩᱜ ᱠᱟᱱ ᱛᱟᱦᱮᱱᱟ, ᱢᱮᱱᱠᱷᱟᱱ ᱛᱮᱦᱮᱧ ᱜᱟᱯᱟ ᱢᱟ ᱠᱚᱲᱟ ᱠᱩᱲᱤ ᱢᱟ ᱢᱳᱵᱟᱭᱤᱞ ᱠᱚ ᱧᱟᱢ ᱟᱠᱟᱜᱼᱟ ᱟᱨ ᱨᱟᱭᱵᱟᱨ ᱦᱟᱲᱟᱢᱟᱜ ᱡᱟᱦᱟᱸᱴᱮᱡ ᱛᱟᱦᱮᱸ ᱠᱟᱱᱟ ᱛᱟᱞᱟ ᱨᱮᱱᱟᱜ ᱚᱱᱟ ᱵᱮᱯᱟᱨ ᱴᱟᱜ ᱵᱟᱝ ᱛᱟᱦᱮᱱ ᱠᱟᱱᱟ ᱾ ᱱᱤᱛᱚᱜ ᱫᱚ ᱦᱟᱸᱜ ᱨᱟᱭᱵᱟ ᱦᱟᱲᱟᱢ ᱦᱚᱸ ᱵᱟᱹᱭ ᱵᱟᱹᱭ ᱛᱮᱠᱚ ᱵᱟᱢ ᱤᱫᱤᱜ ᱠᱟᱱᱟ ᱥᱮ ᱵᱟᱹᱱᱩᱜ ᱞᱮᱠᱟᱜ ᱜᱮ ᱧᱮᱞᱚᱜ ᱠᱚᱣᱟ ᱦᱟᱸᱜ ᱾ ᱠᱚᱲᱟ ᱠᱩᱲᱤ ᱟᱠᱚ ᱛᱮᱠᱚ ᱠᱩᱥᱤᱜ ᱠᱟᱱᱟ ᱥᱮᱠᱚ ᱧᱟᱯᱟᱢ ᱠᱟᱛᱮ ᱠᱚ ᱵᱟᱯᱞᱟᱜ ᱠᱟᱱᱟ ᱾ ᱟᱫᱚᱷᱟ ᱱᱚᱸᱰᱮ ᱨᱟᱭᱵᱟᱨ ᱦᱟᱲᱟᱜ ᱡᱟᱦᱟᱸ ᱢᱤᱫᱴᱮᱱ ᱛᱟᱦᱮᱸ ᱠᱟᱱ ᱛᱟᱭᱟ ᱵᱷᱩᱢᱤᱠᱟ ᱦᱟᱸᱜ ᱛᱷᱤᱧ ᱜᱟᱯᱟ ᱫᱚ ᱠᱚᱢ ᱦᱤᱡᱩᱜ ᱠᱟᱱᱟ ᱾
ᱦᱮᱸ ᱟᱯᱮ ᱥᱮᱫ ᱫᱚ ᱛᱟᱦᱚᱞᱮ ᱢᱟᱰᱣᱟ ᱵᱟᱯᱞᱟ ᱦᱩᱭᱩᱜᱼᱟ?
ᱦᱮᱸ ᱢᱟᱰᱣᱟ ᱠᱚ ᱠᱚᱨᱟᱣ ᱜᱮᱭᱟ ᱦᱟᱸᱜ ᱵᱟᱯᱞᱟ ᱞᱟᱦᱟ ᱨᱮ ᱡᱟᱦᱟᱸ ᱥᱟᱨ ᱥᱟᱹᱜᱩᱱ ᱵᱟᱯᱞᱟ ᱡᱟᱦᱟᱸ ᱦᱩᱭᱩᱜ ᱠᱟᱱᱟ ᱚᱱᱟ ᱢᱟᱰᱣᱟ ᱠᱚ ᱠᱚᱨᱟᱣ ᱜᱮᱭᱟ ᱾
ᱚᱱᱟ ᱢᱟᱰᱣᱟ ᱫᱚ ᱪᱮᱫᱠᱟ ᱢᱟᱰᱣᱟ ᱵᱟᱯᱞᱟ ᱫᱚ ᱪᱮᱫ ᱠᱟ ᱦᱩᱭᱩᱜᱼᱟ?
ᱢᱟᱰᱣᱟ ᱫᱚ ᱦᱩᱭᱩᱜ ᱠᱟᱱᱟᱸ ᱟᱞᱮ ᱥᱮᱱ ᱫᱚ ᱡᱮᱦᱮᱛᱩ ᱴᱚᱴᱷᱟ ᱞᱮᱠᱟ ᱫᱚᱚ ᱵᱷᱮᱜᱟᱨ ᱧᱚᱜ ᱜᱮᱛᱟᱵᱚᱱᱟ ᱨᱚᱲ ᱞᱟᱸᱫᱟ ᱠᱚᱦᱚᱸ ᱥᱮ ᱟᱵᱚ ᱠᱟᱞᱪᱟᱨ ᱠᱚᱦᱚᱸ ᱟᱫᱚ ᱟᱞᱮ ᱥᱮᱱ ᱫᱚ ᱢᱟᱰᱣᱟ ᱫᱚᱠᱚ ᱢᱮᱛᱟᱜ ᱠᱟᱱᱟ ᱡᱟᱦᱟᱸ ᱚᱱ ᱪᱷᱟᱰᱣᱟ ᱪᱷᱟᱰᱣᱟ ᱡᱟᱦᱟᱸ ᱠᱚ ᱢᱮᱛᱟᱜ ᱠᱟᱱᱟ ᱾ ᱞᱟᱛᱟᱨ ᱨᱮ ᱡᱟᱦᱟᱸ ᱥᱟᱨᱡᱚᱢ ᱥᱟᱠᱟᱢ ᱛᱟᱨᱯᱚᱨ ᱦᱟᱥᱟ ᱫᱤᱭᱮ ᱡᱟᱦᱟᱸ ᱠᱚ ᱵᱮᱱᱟᱣ ᱮᱫᱟ ᱚᱱᱟ ᱾ ᱡᱟᱦᱟᱸ ᱤᱭᱟᱹ ᱛᱮᱫ ᱪᱮᱫ ᱠᱚ ᱢᱮᱛᱟᱜᱼᱟ ᱪᱮᱛᱟᱱ ᱨᱮ ᱥᱟᱨᱡᱚᱢ ᱥᱟᱠᱟᱢ ᱛᱮᱠᱚ ᱫᱟᱵ ᱮᱫᱟ ᱢᱤᱫᱴᱮᱱ ᱪᱷᱟᱢᱰᱟ ᱠᱚ ᱵᱮᱱᱟᱣ ᱮᱫᱟ ᱾ ᱞᱟᱛᱟᱨ ᱡᱟᱦᱟᱸ ᱢᱤᱫᱴᱮᱱ ᱚᱱᱮ ᱪᱮᱫ ᱥᱟᱠᱟᱢ ᱥᱟᱨᱡᱚᱢ ᱥᱟᱠᱟᱢ ᱥᱮ ᱪᱮᱫ ᱥᱟᱠᱟᱢ ᱠᱚ ᱢᱮᱛ ᱦᱤᱲᱧ ᱠᱟᱹᱫᱟᱹᱧ ᱾ ᱟᱫᱚ ᱥᱟᱠᱟᱢ ᱡᱟᱦᱟᱸ ᱛᱮᱠᱚ ᱵᱮᱱᱟᱣᱮᱫᱟ ᱟᱨᱠᱤ ᱢᱤᱫᱴᱮᱱ ᱦᱟᱥᱟ ᱨᱮᱭᱟᱜ ᱡᱤᱱᱤᱥ ᱡᱟᱦᱟᱸ ᱨᱮᱫᱚ ᱟᱵᱚ ᱚᱸᱰᱮ ᱪᱢᱩᱟᱹᱲᱟᱭ ᱛᱮᱠᱚ ᱥᱮ ᱚᱸᱰᱮ ᱩᱱᱠᱤᱱ ᱥᱟᱢ ᱵᱟᱹᱦᱩ ᱡᱟᱢᱟᱭ ᱚᱱᱟ ᱥᱟᱢᱟᱝ ᱨᱮᱠᱚ ᱫᱩᱲᱩᱵ ᱮᱫ ᱠᱤᱱᱟ ᱾
ᱦᱮᱸ ᱾
ᱟᱫᱚ ᱱᱚᱜᱼᱚ ᱱᱟᱜ ᱜᱚᱴᱟ ᱜᱮ ᱦᱟᱸᱜ ᱟᱞᱮᱥᱮᱱ ᱫᱚ ᱦᱜ ᱢᱟᱰᱣᱟ ᱠᱚ ᱢᱮᱛᱟᱜ ᱠᱟᱱᱟ ᱾ ᱚᱱᱮ ᱯᱩᱭᱞᱩ ᱫᱤᱱᱴᱟᱜ ᱫᱚ ᱡᱟᱦᱟᱸ ᱫᱤᱱ ᱨᱮᱫᱚ ᱦᱟᱜ ᱥᱩᱱᱩᱢ ᱥᱟᱥᱟᱝ ᱠᱚ ᱚᱡᱚᱭᱮᱫ ᱠᱚᱣᱟ ᱾ ᱜᱚᱜᱚ ᱵᱟ ᱠᱚ ᱦᱟᱸᱜ ᱟᱨ ᱚᱱᱟ ᱠᱚ ᱛᱟᱦᱮᱱ ᱠᱟᱱᱟ ᱾ ᱟᱫᱚ ᱟᱯᱮ ᱥᱮᱫ ᱦᱟᱸᱜ ᱪᱮᱫ ᱠᱚ ᱢᱮᱛᱟᱜᱼᱟ, ᱚᱱᱟ ᱫᱚ ᱦᱟᱸᱜ ᱵᱟᱹᱧ ᱢᱮᱱ ᱫᱟᱲᱮᱭᱟᱜ ᱠᱟᱱᱟ ᱠᱟᱹᱴᱤᱡ ᱟᱢᱜᱮ ᱵᱟᱲᱟᱭ ᱞᱟᱹᱭ ᱢᱮ ᱦᱟᱸᱜ?
ᱟᱞᱮ ᱥᱮᱫᱚ ᱢᱟᱰᱣᱟ ᱫᱚ ᱵᱟᱹᱱᱩᱜᱼᱟ ᱾
ᱚ ᱪᱮᱫ ᱞᱮᱠᱟ ᱦᱟᱸᱜ ᱦᱩᱭᱩᱜᱼᱟ?
ᱟᱞᱮᱥᱮᱫ ᱫᱚ ᱵᱟᱯᱞᱟ ᱦᱤᱞᱳᱜ ᱫᱚ ᱚᱱᱮ ᱡᱩᱫᱤ ᱠᱩᱲᱤ ᱜᱤᱫᱽᱨᱟᱹ ᱵᱟᱯᱞᱟ ᱠᱷᱟᱱ ᱫᱚ ᱵᱟᱯᱞᱟ ᱦᱤᱞᱳᱜ ᱚᱱᱮ ᱡᱟᱦᱮ ᱵᱟᱢᱵᱽᱲᱮ ᱠᱚ ᱫᱚᱦᱚ ᱠᱤᱱᱟ ᱫᱤᱫᱤ ᱛᱤᱧᱟᱹ ᱢᱟᱱᱮ ᱠᱩᱲᱤ ᱜᱤᱫᱽᱨᱟᱹ ᱨᱮᱱ ᱫᱤᱫᱤ ᱛᱤᱧᱟᱹ ᱾
ᱦᱩᱸ ᱦᱩᱸ ᱦᱩᱸ ᱾
ᱩᱱᱠᱤᱱ ᱜᱮᱠᱤᱱ ᱚᱱᱮ ᱛᱩᱯᱩᱭᱮᱭᱟ ᱟᱨ ᱛᱟᱯᱚᱨᱮ ᱢᱟᱱᱮ ᱥᱚᱞᱳ ᱚᱱᱟ ᱢᱟᱺᱡᱷᱤ ᱠᱚᱠᱚ ᱛᱟᱦᱮᱱᱟ ᱱᱟᱭᱠᱮ ᱮᱢᱟᱱ ᱾ ᱜᱷᱩᱱᱤ ᱜᱩᱨᱤ ᱯᱷ ᱠᱚᱠᱚ ᱛᱟᱦᱮᱱᱟ ᱩᱱᱠᱩ ᱡᱟᱦᱟᱸᱱᱟᱜ ᱪᱷᱟᱢᱰᱟ ᱠᱚ ᱛᱚᱞᱟ᱾ ᱚᱱᱟ ᱪᱷᱟᱢᱰᱟ ᱨᱮᱠᱚ ᱥᱟᱥᱟᱝ ᱥᱩᱱᱩᱢ ᱚᱪᱚᱜ ᱦᱩᱭᱩᱜᱼᱟ ᱚᱱᱟᱜ ᱜᱮ ᱢᱟᱰᱣᱟ ᱫᱚ ᱵᱟᱝ ᱦᱩᱭᱩᱜᱼᱟ ᱾
ᱦᱮᱸ ᱟᱫᱚ ᱦᱟᱸᱜ ᱢᱟᱰᱣᱟ ᱫᱚ ᱚᱱᱠᱟ ᱜᱮ ᱦᱩᱭᱩᱜ ᱠᱟᱱᱟ ᱦᱟᱸᱜ ᱡᱟᱦᱟᱸ ᱠᱟᱹᱢᱤ ᱦᱚᱨᱟᱢ ᱞᱟᱹᱭ ᱠᱮᱫᱮ ᱚᱱᱟ ᱠᱚ ᱦᱩᱭᱩᱜ ᱠᱟᱱ ᱜᱮᱭᱟ ᱡᱟᱦᱟᱸᱟᱢ ᱞᱟᱹᱭ ᱠᱮᱜ ᱚᱱᱟ ᱜᱤᱨᱟᱹ ᱛᱚᱞ ᱠᱚ ᱾ ᱪᱮᱫ ᱠᱚ ᱡᱟᱦᱟᱸ ᱠᱚ ᱛᱚᱞ ᱟᱹᱠᱤᱱ ᱠᱟᱱᱟ ᱚᱱᱟ ᱪᱮᱫ ᱚᱞ ᱯᱟᱲᱦᱟᱣ ᱠᱟᱛᱮᱫ ᱥᱩᱱᱩᱢ ᱠᱚ ᱤᱭᱟᱹ ᱠᱟᱛᱮ ᱾ ᱛᱮᱫ ᱥᱟᱠᱟᱢ ᱠᱚ ᱪᱮᱫ ᱠᱚ ᱢᱮᱥᱟ ᱠᱟᱛᱮᱫ ᱫᱷᱟᱹᱵᱤ ᱜᱷᱟᱸᱥ ᱠᱚ ᱛᱟᱨᱯᱚᱨ ᱪᱟᱣᱞᱮ ᱠᱚ ᱪᱮᱫ ᱠᱚ ᱢᱮᱥᱟ ᱠᱟᱛᱮᱫ ᱦᱟᱸᱜ ᱾ ᱟᱫᱚ ᱚᱱᱟ ᱦᱚᱸ ᱠᱟᱹᱢᱤ ᱦᱚᱨᱟ ᱢᱟ ᱪᱟᱞᱟᱜ ᱠᱟᱱ ᱜᱮᱭᱟ ᱟᱫᱚ ᱚᱱᱟ ᱫᱚ ᱦᱟᱸᱜ ᱚᱱᱟᱫᱚ ᱡᱟᱦᱟᱸ ᱵᱚᱞᱮ ᱚᱱᱟ ᱢᱤᱫᱴᱮᱱ ᱚᱱᱟ ᱫᱚ ᱚᱠᱟᱨᱮᱢ ᱠᱚᱨᱟᱣᱟ ᱚᱱᱟ ᱫᱚ ᱾ ᱡᱮᱦᱮᱛᱩ ᱚᱱᱮ ᱫᱚ ᱟᱯᱮ ᱥᱮᱫ ᱫᱚ ᱪᱷᱟᱱᱰᱟᱣᱟ ᱪᱷᱟᱢᱰᱟ ᱠᱚ ᱢᱮᱟᱜ ᱠᱟᱱᱟ ᱥᱮ ᱟᱞᱮ ᱥᱮᱫ ᱠᱚ ᱢᱮᱛᱟᱜ ᱠᱟᱱ ᱜᱮᱭᱟ ᱟᱫᱚ ᱡᱟᱦᱟᱸ ᱢᱤᱫᱴᱮᱱ ᱯᱚᱨᱤᱵᱮᱥ ᱥᱮ ᱡᱟᱦᱟᱸ ᱢᱤᱫᱴᱮᱱ ᱞᱟᱛᱟᱨᱮᱢ ᱠᱚᱨᱟᱣ ᱮᱫᱟ ᱟᱫᱚ ᱚᱱᱟ ᱫᱚ ᱟᱞᱮ ᱫᱚᱞᱮ ᱢᱮᱛᱟᱜ ᱠᱟᱱᱟ ᱢᱟᱰᱣᱟ ᱞᱟᱛᱟᱨ ᱦᱟᱸᱜ ᱟᱨ ᱡᱮᱦᱮᱛᱩ ᱟᱞᱮ ᱫᱚ ᱦᱟᱸᱜ ᱱᱚᱛᱮ ᱡᱷᱟᱲᱠᱷᱚᱸᱰ ᱥᱮᱫ ᱠᱚ ᱡᱟᱹᱥᱛᱤ ᱠᱟᱭᱛᱮ ᱦᱮᱡ ᱟᱠᱟᱱᱟ ᱦᱚᱲᱟᱜ ᱫᱚ ᱚᱱᱛᱮᱱᱟᱜ ᱠᱟᱞᱪᱟᱨ ᱜᱮ ᱡᱟᱹᱥᱛᱤ ᱧᱮᱞᱚᱜ ᱠᱟᱱᱟ ᱥᱮ ᱚᱱᱛᱮᱱᱟᱜ ᱾ ᱡᱟᱦᱟᱸ ᱜᱟᱞᱢᱟᱨᱟᱣ ᱠᱚ ᱢᱮᱱᱟᱜᱼᱟ ᱚᱱᱠᱟ ᱵᱷᱟᱵ ᱛᱮ ᱟᱞᱮ ᱥᱮᱱᱟᱜ ᱜᱟᱞᱢᱟᱨᱟᱣ ᱫᱚ ᱠᱟᱹᱴᱤᱡ ᱢᱤᱫᱚᱜ ᱠᱟᱱᱟ ᱾ ᱟᱫᱚ ᱚᱱᱟ ᱦᱤᱥᱟᱹᱵ ᱛᱮᱦᱟᱸ ᱟᱞᱮᱥᱮᱫ ᱫᱚ ᱦᱟᱸᱜ ᱢᱟᱰᱚᱣᱟ ᱠᱚ ᱢᱮᱛᱟᱜ ᱠᱟᱱᱟ ᱚᱱᱟ ᱾ ᱡᱟᱦᱟᱸ ᱞᱟᱛᱟᱨ ᱥᱮ ᱡᱟᱦᱟᱸ ᱡᱟᱭᱜᱟ ᱨᱮᱢ ᱠᱚᱨᱟᱣᱮᱫᱟ ᱚᱱᱟ ᱫᱚ ᱠᱚ ᱢᱮᱛᱟᱜ ᱠᱟᱱᱟ ᱢᱟᱰᱣᱟ ᱞᱟᱛᱟᱨ ᱨᱮᱦᱟᱸᱜ ᱚᱱᱟ ᱫᱚ ᱦᱩᱭᱩᱜ ᱠᱟᱱᱟ ᱾
ᱟᱞᱮ ᱱᱚᱛᱮ ᱱᱚᱛᱮᱱ ᱠᱚᱫᱚ ᱢᱟᱰᱚᱣᱟ ᱫᱚ ᱢᱟᱱᱮ ᱟᱸᱡᱚᱢ ᱠᱷᱩᱵ ᱠᱚᱢ ᱜᱮ ᱦᱚᱲ ᱵᱟᱠᱚ ᱟᱸᱡᱚᱢ ᱟᱠᱟᱫᱟ ᱢᱟᱱᱮ ᱢᱟᱰᱚᱣᱟ ᱠᱟᱛᱷᱟ ᱛᱮᱜᱮ ᱵᱟᱝᱞᱮ ᱟᱸᱡᱚᱢ ᱵᱟᱲᱟ᱾ ᱟᱫᱚ ᱱᱮᱛᱟᱨ ᱫᱚ ᱚᱸᱱᱮ ᱥᱳᱥᱟᱞ ᱢᱤᱰᱤᱭᱟ ᱢᱟᱫᱽᱫᱷᱚᱢ ᱛᱮ ᱧᱮᱞ ᱵᱟᱲᱟ ᱦᱩᱭᱮᱱᱛᱮ᱾
ᱦᱩᱸ ᱦᱩᱸ ᱦᱩᱸ ᱦᱩᱸ ᱵᱟᱠᱷᱟᱱ ᱮᱢᱱᱤ ᱮᱴᱟᱜ ᱠᱚᱨᱮ ᱢᱟ ᱪᱷᱟᱢᱼᱪᱷᱟᱢᱰᱟ ᱞᱟᱛᱟᱨ ᱨᱮ ᱦᱟᱸᱜ᱾ ᱫᱩᱲᱩᱵ ᱠᱟᱱᱟ ᱠᱤᱱ ᱥᱮ ᱪᱷᱟᱢᱰᱟ ᱞᱟᱛᱟᱨ ᱨᱮ ᱢᱮᱱᱟᱜᱼᱟ ᱟᱫᱚ ᱪᱷᱟᱢᱰᱟ ᱫᱚ ᱠᱟᱛᱷᱟ ᱟᱸᱡᱚᱢ ᱦᱩᱭ ᱟᱠᱟᱱ ᱜᱮ᱾ ᱦᱩᱸ ᱦᱩᱸ ᱟᱫᱚ ᱚᱱᱟ ᱪᱷᱟᱢᱰᱟ ᱦᱚᱸ ᱟᱸᱡᱚᱢ ᱦᱩᱭ ᱠᱟᱱ ᱜᱮ, ᱪᱷᱟᱢᱰᱟ ᱞᱟᱛᱟᱨ ᱨᱮ ᱦᱚᱸ, ᱟᱫᱚᱼᱼ ᱦᱚᱸ ᱢᱮᱱᱟᱜ ᱜᱮᱭᱟ ᱪᱷᱟᱢᱰᱟ ᱞᱟᱛᱟᱨ ᱥᱮ ᱢᱟᱰᱣᱟ ᱞᱟᱛᱟᱨ ᱟᱫᱚ ᱦᱟᱸᱜᱼᱼ ᱡᱮᱢᱚᱱ ᱴᱚᱴᱷᱟ ᱞᱮᱠᱟᱛᱮ ᱟᱵᱚᱣᱟᱜ, ᱨᱚᱲ ᱜᱟᱞᱢᱟᱨᱟᱣ ᱠᱚᱥᱮ ᱚᱸᱰᱮᱱᱟᱜ ᱠᱟᱛᱷᱟ ᱠᱚ, ᱚᱱᱟ ᱦᱤᱥᱟᱹᱵ ᱛᱮ ᱦᱟᱸᱜ, ᱵᱷᱮᱜᱟᱨ ᱧᱚᱜ ᱠᱟᱱᱟ, ᱢᱮᱱᱠᱷᱟᱱᱼᱼ ᱦᱮᱸ, ᱠᱟᱹᱢᱤ ᱦᱚᱨᱟ ᱠᱚᱫᱚ ᱦᱚᱭᱛᱳ ᱦᱟᱸᱜ ᱮᱠᱤ ᱜᱮ ᱦᱩᱭᱩᱜ ᱠᱟᱱᱟ ᱢᱚᱱᱮᱭᱮᱫᱟ
ᱦᱮᱸ ᱦᱮᱸ ᱟᱫᱚ ᱞᱟᱹᱭ ᱜᱮ ᱠᱟᱴᱤᱜ ᱵᱷᱮᱜᱟᱨᱚᱜ ᱠᱟᱱ ᱛᱟᱵᱚᱱᱟ, ᱪᱷᱟᱢᱰᱟ ᱞᱟᱛᱟᱨ ᱟᱨ ᱢᱟᱰᱚᱣᱟ ᱞᱟᱛᱟᱨ᱾
ᱦᱩᱸ ᱦᱩᱸ, ᱟᱨ ᱪᱮᱜ ᱚᱱᱠᱟᱱᱟᱜ ᱢᱮᱱᱟᱜᱼᱟ ᱟᱢᱟᱜ ᱵᱟᱲᱟᱭ ᱨᱮ ᱡᱟᱦᱟᱸ ᱠᱚᱫᱚ ᱵᱷᱮᱜᱟᱨᱚᱜ ᱠᱟᱱᱟ ᱠᱟᱛᱷᱟ ᱠᱚᱦᱚᱸ, ᱡᱮ ᱢᱮᱱᱟᱜ ᱠᱟᱜᱼᱟ ᱟᱢ ᱴᱷᱮᱱ᱾ ᱞᱟᱹᱭᱢᱮ ᱚᱱᱠᱟᱱᱟᱜ᱾
ᱵᱟᱝ, ᱵᱟᱯᱞᱟ ᱨᱮᱫᱚ ᱱᱚᱣᱟ ᱪᱷᱟᱢᱰᱟ ᱞᱟᱛᱟᱨ ᱜᱮᱞᱮ ᱢᱮᱱᱟ ᱟᱨ ᱚᱱᱮ ᱟᱯᱮ ᱯᱮ ᱢᱮᱱᱼᱟᱼᱼ ᱢᱟᱱᱰᱚᱣᱟ ᱞᱟᱛᱟᱨ ᱚᱱᱟᱜᱮ ᱟᱫᱚ ᱵᱷᱮᱜᱟᱨ ᱫᱚ ᱵᱟᱹᱱᱩᱜ ᱜᱮᱭᱟ, ᱚᱱᱠᱟ ᱞᱮᱠᱟ ᱫᱚ᱾
ᱩᱸ ᱦᱩᱸ ᱟᱨ ᱥᱩᱱᱩᱢ ᱥᱟᱥᱟᱝ ᱠᱚ ᱡᱟᱦᱟᱸ ᱚᱡᱚᱜ, ᱚᱱᱟ ᱠᱚᱫᱚ ᱦᱩᱭᱩᱜ ᱜᱮᱭᱟ ᱛᱚ ᱦᱟᱸᱜ ᱵᱟᱯᱞᱟ ᱞᱟᱦᱟᱨᱮ ᱡᱟᱦᱟᱸ ᱠᱚ ᱚᱡᱚᱜᱼᱮ?
ᱦᱮᱸ ᱵᱟᱯᱞᱟ ᱞᱟᱦᱟᱨᱮ ᱚᱱᱮ ᱵᱟᱨ ᱦᱚᱲ ᱠᱚ ᱫᱚᱦᱚ ᱠᱤᱱᱟ ᱠᱟᱹᱴᱤᱡ ᱠᱟᱹᱴᱤᱡ ᱜᱤᱫᱽᱨᱟᱹ ᱧᱚᱜ ᱩᱱᱠᱤᱱ ᱠᱤᱱ᱾ ᱛᱨᱤ ᱠᱚ ᱢᱮᱛᱟ ᱠᱤᱱᱟ, ᱩᱱᱠᱤᱱ, ᱥᱩᱻᱥᱩᱱᱩᱢ ᱥᱟᱥᱟᱝ ᱠᱤᱱ ᱨᱤᱫᱼᱼ ᱛᱟᱨ ᱚᱱᱟᱜᱮ ᱱᱟᱦᱟᱜ ᱟᱭᱳᱵᱟᱵᱟ ᱠᱚ ᱚᱡᱚᱜ ᱠᱚᱣᱟ ᱠᱤᱱ᱾
ᱦᱩᱸ ᱦᱩᱸ ᱟᱫᱚ ᱚᱱᱟᱜᱮ ᱦᱟᱸᱜ ᱟᱞᱮᱥᱮᱫ ᱦᱚᱸ ᱚᱱᱠᱟ ᱜᱮᱠᱚ ᱢᱮᱛᱟ ᱠᱚᱣᱟ ᱩᱱᱠᱩ ᱫᱚ ᱪᱤᱛᱨᱤᱼᱼ ᱠᱩᱲᱤ ᱠᱚ ᱢᱮᱛᱟ ᱠᱚᱣᱟ, ᱩᱱᱠᱩ ᱪᱟᱛᱨᱤ ᱠᱩᱲᱤ ᱦᱚᱛᱮ ᱛᱮᱜᱮ ᱦᱟᱸᱜ ᱠᱚ ᱚᱡᱚᱜᱼᱼ ᱥᱩᱱᱩᱢ ᱥᱟᱥᱟᱝ ᱫᱚ ᱦᱟᱸᱜ ᱮᱦᱚᱵᱚᱜ ᱠᱟᱱᱟ ᱠᱚ ᱚᱡᱚᱭᱮᱫ ᱠᱚᱣᱟ ᱯᱨᱚᱛᱷᱚᱢ ᱫᱚ ᱩᱱᱠᱩ ᱡᱟᱦᱟᱸᱭ, ᱜᱚᱜᱚ ᱵᱟᱵᱟ ᱢᱮᱱᱟᱜ ᱠᱚᱣᱟ ᱩᱱᱠᱩ ᱠᱚ ᱚᱡᱚᱭᱮᱫ ᱠᱚᱣᱟᱼᱼ ᱤᱱᱟᱹ ᱛᱟᱭᱚᱢ ᱫᱚ ᱦᱟᱸᱜ ᱩᱱᱠᱩ ᱜᱚᱼᱵᱟᱵᱟ ᱫᱚ ᱟᱵᱟᱨ ᱟᱹᱠᱤᱱ ᱡᱟᱦᱟᱸᱭᱼᱼ ᱠᱚᱲᱟ ᱯᱟᱦᱴᱟ ᱫᱚ ᱠᱚᱲᱟ ᱠᱚ ᱚᱡᱚᱜ ᱫᱤᱠᱟᱱᱟ, ᱠᱩᱲᱤ ᱯᱟᱦᱴᱟ ᱫᱚ ᱠᱩᱲᱤ ᱠᱚ ᱚᱡᱚᱜ ᱫᱮ ᱠᱟᱱᱟ ᱚᱱᱟ ᱢᱟᱰᱚᱣᱟ ᱫᱤᱱ ᱦᱤᱞᱳᱜ ᱫᱚ ᱡᱟᱦᱟᱸ ᱫᱤᱱ, ᱯᱳᱭᱞᱳ ᱫᱤᱱᱼᱼ ᱢᱮᱛᱟᱜ ᱠᱟᱱᱟ, ᱟᱞᱮ ᱫᱚ ᱦᱟᱸᱜ ᱢᱟᱰᱚᱣᱟ ᱠᱚ ᱢᱮᱛᱟᱜ ᱠᱟᱱᱟ, ᱡᱮ ᱛᱮᱦᱮᱧ ᱫᱚ ᱟᱞᱮ ᱫᱚᱞᱮ ᱢᱟᱰᱚᱭᱟᱮᱫᱟ᱾ ᱚᱱᱟ ᱯᱳᱭᱞᱳ ᱫᱤᱱᱴᱟᱜ ᱫᱚ, ᱟᱞᱮ ᱥᱮᱫ ᱦᱚᱸ ᱢᱟᱰᱚᱣᱟ ᱠᱚ ᱢᱮᱛᱟᱜ ᱠᱟᱱᱟ ᱠᱟᱱᱟ, ᱛᱮᱦᱮᱧ ᱫᱚ ᱩᱱᱠᱩ ᱠᱚ ᱢᱟᱸᱰᱚᱣᱟᱭᱫᱟ ᱵᱟᱯᱞᱟᱜ ᱠᱟᱱᱟ ᱠᱚ, ᱚᱱᱮ ᱚᱱᱠᱟ᱾
ᱢᱟᱸᱰᱣᱟᱭ, ᱢᱟᱸᱰᱣᱟ ᱜᱮᱭᱟ?
ᱦᱮᱸ
ᱯᱷᱳᱭᱞᱳ ᱫᱤᱱ ᱨᱮᱜᱮ ᱢᱟᱸᱰᱚᱣᱟ ᱯᱮ ᱢᱮᱱᱟ᱾
ᱦᱮᱸ ᱢᱟᱰᱣᱟ ᱵᱚᱞᱛᱮ ᱡᱟᱦᱟᱸ, ᱚᱱᱟ ᱢᱟᱰᱣᱟ ᱦᱤᱞᱳᱜ ᱫᱚ ᱦᱟᱸᱜ ᱚᱱᱟ ᱧᱩᱛᱩᱢ ᱠᱚ ᱢᱟᱰᱚᱣᱟ ᱠᱟᱜᱼᱟ, ᱡᱮ ᱪᱷᱟᱢᱰᱟ ᱵᱮᱱᱟᱜᱼᱼ ᱠᱟᱱᱟ, ᱟᱨ ᱪᱷᱟᱢᱰᱟ ᱞᱟᱛᱟᱨ ᱡᱟᱦᱟᱸ ᱠᱟᱹᱢᱤᱦᱚᱨᱟ ᱠᱚ ᱪᱟᱞᱟᱜ ᱠᱟᱱᱟ, ᱚᱱᱟ ᱫᱚ ᱦᱟᱸᱜ ᱯᱳᱭᱞᱳ ᱫᱤᱱ ᱦᱤᱸᱥᱟᱹᱵ ᱛᱮᱫᱚ ᱚᱱᱟ ᱫᱚ ᱟᱞᱮ ᱥᱮᱫ ᱫᱚᱼᱼ ᱢᱟᱸᱰᱣᱟ ᱯᱮ ᱞᱟᱹᱭ ᱫᱟ, ᱛᱤᱦᱤᱱ ᱫᱚ ᱯᱮ ᱢᱟᱸᱰᱣᱟᱭ ᱫᱟ ᱱᱩᱸᱠᱩ ᱫᱚ ᱦᱟᱸᱜ ᱱᱩᱠᱩ ᱵᱟᱯᱞᱟᱜ ᱞᱟᱹᱜᱤᱫ ᱛᱤᱦᱤᱧ ᱠᱚ ᱢᱟᱸᱰᱣᱟᱭ ᱫᱟ᱾ ᱚᱱᱠᱟ ᱠᱚ ᱞᱟᱹᱭᱟ ᱟᱞᱮ ᱥᱮᱱ ᱫᱚ ᱦᱟᱸᱜ᱾
ᱴᱷᱤᱠ ᱜᱤᱭᱟ ᱛᱟᱦᱚᱞᱮ ᱢᱟ ᱟᱹᱰᱤ ᱜᱟᱱ ᱥᱚᱢᱚᱭ ᱦᱩᱭᱱᱟ, ᱯᱚᱨᱮ ᱟᱨᱦᱚᱸᱼᱼ ᱜᱟᱞᱢᱟᱨᱟᱣ ᱦᱩᱭᱩᱜᱼᱟ ᱸᱻᱻ, ᱴᱷᱤᱼᱼ